ᱦᱮᱞᱳ
ᱦᱮᱸ ᱡᱚᱦᱟᱨ ᱜᱮᱼᱼ
ᱦᱮᱸ ᱡᱚᱦᱟᱨ ᱜᱮ
ᱦᱮᱸ ᱢᱚᱡᱽ ᱵᱟᱲᱟ ᱜᱮ?
ᱦᱚᱸ ᱢᱚᱸᱡᱽ ᱵᱟᱲᱟ ᱜᱮ ᱪᱮᱫ ᱪᱤᱠᱟᱹ ᱵᱟᱲᱟ ᱦᱩᱭᱩᱜ ᱠᱟᱱᱟ?
ᱱᱤᱛᱚᱜ ᱫᱚ ᱱᱟᱦᱟᱜ ᱪᱮᱫ ᱦᱚᱸ ᱵᱟᱝᱟ ᱦᱚᱜᱼᱚᱭ ᱨᱚᱯᱚᱲ ᱵᱟᱲᱟᱜ ᱜᱮᱼᱼ
ᱟᱪᱪᱷᱟ ᱟᱪᱪᱷᱟ ᱟᱯᱟᱲ ᱵᱟᱲᱟ ᱜᱮ ᱛᱚ?
ᱱᱟᱯᱟᱭ ᱜᱮ ᱱᱟᱯᱟᱭ ᱜᱮ ᱟᱹᱵᱤᱱ ᱜᱮ?
ᱦᱮᱸ ᱟᱹᱞᱤᱧ ᱦᱚᱸ ᱱᱟᱯᱟᱭ ᱜᱮ᱾
ᱦᱩ
ᱛᱟᱦᱞᱮ ᱫᱟᱜ ᱠᱚ ᱪᱮᱫᱽ ᱞᱮᱠᱟ ᱫᱟᱜᱽ ᱮ ᱡᱟᱹᱲᱤᱭᱟ ᱚᱱᱛᱮ ᱫᱚ?
ᱱᱚᱛᱮ ᱫᱚ ᱱᱟᱦᱟᱜ ᱦᱚᱜ ᱚᱭ ᱨᱤᱢᱤᱞ ᱟᱠᱟᱫᱟᱭ ᱫᱟᱜᱽ ᱫᱚ ᱡᱟᱹᱲᱤ ᱭᱮᱟᱼᱼ ᱮᱚᱦᱚᱵ ᱧᱚᱜ ᱞᱮᱫᱟᱭ ᱟᱨᱦᱚᱸ ᱦᱚᱜᱼᱭ ᱱᱤᱛᱚᱜ ᱫᱚᱭ ᱛᱷᱤᱨ ᱟᱠᱟᱱᱟ ᱱᱟᱦᱟᱜ᱾ ᱟᱯᱮᱥᱮᱫ?
ᱟᱞᱮ ᱥᱮᱫ ᱦᱚᱸ ᱛᱮᱦᱮᱧ ᱫᱚ ᱵᱟᱝᱮ ᱫᱟᱜ ᱟᱠᱟᱫᱼᱟ ᱦᱚᱞᱟ ᱢᱟᱦᱫᱮᱨ ᱫᱚᱭ ᱫᱟᱜ ᱵᱟᱲᱟᱭᱮᱫ ᱛᱟᱦᱮᱸᱫ ᱜᱮᱭᱟᱭ᱾
ᱦᱳᱭ ᱟᱨ ᱛᱮᱤᱦᱧ ᱫᱚ ᱚᱱᱠᱟ ᱨᱤᱢᱤᱞ ᱵᱟᱲᱟ ᱟᱠᱟᱟᱜᱼᱟᱭ
ᱦᱳᱭ ᱟᱨ ᱠᱟᱹᱴᱤᱡ ᱠᱟᱹᱴᱤᱡ ᱥᱤᱛᱩᱝ ᱮᱫ ᱜᱮᱭᱟᱭ
ᱱᱚᱛᱮ ᱫᱚ ᱦᱟᱜ ᱥᱤᱛᱩᱝ ᱫᱚᱭ ᱵᱚᱱᱫ ᱟᱠᱟᱟᱜᱼᱟ ᱮ ᱛᱚᱵᱮ ᱨᱚᱦᱚᱭ ᱠᱚᱫᱚ ᱦᱩᱭ ᱵᱟᱲᱟᱭᱮᱱᱟ?
ᱨᱚᱦᱚᱭ ᱠᱚᱫᱚ ᱱᱚᱜ ᱚᱚᱭ ᱨᱚᱦᱚᱭ ᱦᱩᱭᱩᱜ ᱞᱟᱹᱜᱤᱫᱼᱟ
ᱦᱩᱸ ᱫᱚᱦᱚᱭ ᱵᱟᱲᱟ ᱠᱮᱫᱟ ᱯᱮ ᱛᱚᱵᱮ?
ᱟᱨ ᱚᱱᱛᱮ ᱫᱚ?
ᱱᱚᱛᱮ ᱫᱚ ᱱᱚᱜᱼᱚᱭ ᱨᱚᱦᱚᱭ ᱵᱟᱲᱟ ᱦᱩᱭᱩᱜ ᱠᱟᱱᱟ᱾ ᱦᱩᱭ ᱫᱚ ᱜᱷᱩᱴᱩ ᱡᱟᱭᱜᱟ ᱫᱚ ᱟᱨ ᱫᱚᱞᱦᱟ ᱫᱚ ᱟᱹᱣᱨᱤᱭᱟᱜᱼᱟ᱾
ᱦᱮ ᱦᱳᱭ ᱚᱱᱛᱮ ᱫᱚ ᱛᱟᱦᱚᱞᱮ ᱵᱤᱨ ᱫᱤᱥᱚᱢ ᱥᱮ ᱱᱚᱝᱠᱟ ᱢᱟᱱᱮ ᱵᱤᱨ ᱠᱚᱫᱚ ᱵᱟᱹᱱᱩᱜᱼᱟ?
ᱵᱤᱨ ᱠᱚᱫᱚ ᱢᱮᱱᱟᱜ ᱜᱮᱭᱟ ᱥᱟᱹᱜᱤᱧ ᱧᱚᱜ ᱛᱮ ᱟᱫᱚ ᱱᱚᱛᱮ ᱫᱚ ᱦᱟᱸᱜ ᱟᱹᱛᱩ ᱜᱮ ᱟᱞᱮ ᱫᱚ ᱟᱹᱛᱩ ᱨᱮ ᱢᱮᱱᱟᱜ ᱞᱮᱭᱟ ᱵᱤᱨ ᱫᱚ ᱥᱟᱹᱜᱤᱧ ᱵᱤᱥ ᱯᱩᱪᱤᱥ ᱛᱤᱨᱤᱥ ᱠᱤᱞᱳᱢᱤᱴᱟᱨ ᱪᱟᱞᱟᱜ ᱡᱟᱨᱟ
ᱟᱪᱪᱷᱟ ᱟᱪᱪᱷᱟ
ᱪᱟᱥ ᱫᱚ ᱛᱟᱦᱚᱞᱮᱼᱼ ᱮ ᱱᱚᱝᱠᱟ ᱥᱮᱨᱢᱟ ᱫᱟᱜ ᱛᱮᱜᱮ ᱦᱩᱭᱩᱜ ᱜᱮᱭᱟ ᱥᱮ ᱪᱮᱫ?
ᱵᱮᱹᱟᱞᱮᱪᱚ᱾
ᱦᱮᱸ ᱞᱟᱹᱭ ᱫᱟᱞᱤᱧ ᱡᱮ ᱪᱟᱥ ᱫᱚ ᱛᱟᱦᱚᱞᱮ ᱥᱮᱨᱢᱟ ᱫᱟᱜ ᱛᱮᱜᱮ ᱦᱩᱭᱩᱜ ᱜᱮᱭᱟ ᱥᱮ ᱟᱨᱚ ᱮᱴᱟᱜ ᱟᱫᱟᱨᱥ ᱫᱟᱜ ᱯᱮ ᱧᱟᱢᱟ ᱡᱮᱢᱚᱱ ᱢᱤᱱᱤ ᱨᱮᱱᱟᱜ ᱥᱮᱠᱮᱱᱮᱞ ᱫᱟᱜ
ᱫᱟᱜ ᱫᱚ ᱥᱮᱨᱢᱟ ᱫᱟᱜ ᱛᱮᱦᱚᱸ ᱞᱮ ᱨᱚᱦᱚᱭ ᱜᱮᱭᱟ ᱟᱨ ᱱᱚᱜᱼ ᱚᱭ ᱟᱞᱮᱥᱮᱫ ᱢᱟ ᱯᱟᱹᱭ ᱞᱮ ᱢᱮᱛᱟᱜᱼᱟ ᱡᱮ ᱯᱟᱹᱭ ᱫᱟᱜ ᱮᱦᱚᱸ ᱞᱮ ᱨᱚᱦᱚᱭ ᱜᱮᱭᱟ᱾
ᱟᱪᱪᱷᱟ ᱟᱪᱪᱷᱟ᱾
ᱦᱮᱸ ᱟᱯᱮ ᱚᱱᱛᱮ ᱫᱚ ᱪᱮᱫ ᱞᱮᱠᱟ ᱯᱮ ᱨᱚᱦᱚᱭ ᱵᱟᱲᱟᱭᱟ?
ᱟᱞᱮ ᱢᱟ ᱟᱞᱮ ᱢᱟ ᱵᱤᱨ ᱫᱤᱥᱚᱢ ᱟᱫᱚ ᱛᱟᱦᱚᱞᱮ ᱚᱱᱠᱟ ᱮᱸ ᱥᱮᱨᱢᱟ ᱫᱟᱜ ᱛᱮᱜᱮᱞᱮ ᱨᱚᱦᱚᱭ ᱜᱮᱭᱟ ᱟᱞᱮ ᱥᱮᱫ ᱫᱚ ᱵᱟᱞᱤ ᱦᱟᱥᱟ ᱛᱚ ᱟᱫᱚ᱾ ᱡᱟᱞᱵᱟᱭ ᱫᱟᱜᱟᱭ᱾ ᱩᱱᱠᱟᱱᱟᱜ ᱨᱚᱦᱚᱭ ᱵᱟᱝ ᱜᱟᱱᱚᱜᱼᱟ ᱛᱟᱦᱞᱮ ᱫᱟᱜ ᱫᱟᱭ ᱛᱚ ᱦᱚᱸᱜᱼᱚᱭ ᱛᱚ ᱞᱮᱛᱚᱲᱟ᱾ ᱠᱚ ᱦᱟᱨᱟ ᱜᱚᱜ ᱠᱟᱱᱟ ᱛᱟᱦᱞᱮ ᱟᱫᱚ ᱨᱚᱦᱚᱭ ᱦᱩᱭᱩᱜ ᱠᱟᱱᱟ᱾
ᱦᱩᱸ ᱟᱞᱮ ᱦᱚᱸ ᱨᱚᱦᱚᱭ ᱫᱚ ᱦᱩᱭᱩᱜ ᱠᱟᱱᱟ ᱟᱫᱚ ᱱᱤᱛᱚᱜ ᱟᱞᱮᱭᱟᱜ ᱫᱚ ᱵᱟᱝ ᱦᱩᱭ ᱠᱟᱱᱛᱮ ᱱᱟᱦᱟᱸᱜ ᱮᱸ ᱮᱴᱟᱜ ᱦᱚᱲ ᱠᱚᱜᱤ ᱜᱚᱲᱚ ᱵᱟᱲᱟ ᱦᱩᱭᱩᱜ ᱠᱟᱱᱟ ᱢᱤᱫ ᱜᱷᱟᱲᱤ ᱢᱤᱫ ᱜᱷᱟᱲᱤ
ᱦᱳᱭ ᱦᱳᱭ᱾
ᱦᱩ ᱦᱩᱸ ᱟᱫᱚ ᱱᱟᱦᱟᱸᱜ ᱟᱞᱮ ᱞᱮ ᱮᱦᱚᱵ ᱞᱮᱱ ᱠᱷᱟᱡ ᱚᱱᱟ ᱜᱚᱲᱚ ᱫᱚ ᱦᱟᱸᱜ ᱟᱨᱦᱚᱸ ᱢᱮᱛᱟᱣ ᱠᱚᱣᱟ ᱟᱞᱮ ᱯᱟᱨᱤ ᱜᱚᱲᱚᱣ ᱞᱮᱯᱮ
ᱦᱳᱭ ᱦᱳᱭ᱾ ᱟᱫᱚ ᱚᱱᱠᱟ ᱜᱮ ᱜᱚᱲᱚ ᱜᱚᱲᱚ ᱫᱚ ᱜᱚᱲᱚ ᱜᱚᱲᱚ ᱫᱚ ᱞᱚᱜᱚᱱ ᱞᱚᱜᱚᱱ ᱪᱟᱵᱟᱜᱼᱟ ᱨᱚᱦᱚᱭ ᱠᱚᱦᱚᱸ ᱵᱟᱝ
ᱦᱮᱸ ᱦᱮᱸ ᱚᱱᱟ ᱛᱤᱜᱤ ᱵᱚᱞᱮ ᱟᱫᱚ ᱚᱱᱠᱟ ᱮᱢᱱᱮ ᱯᱷᱤᱨᱤ ᱛᱟᱦᱮᱱ ᱫᱚ ᱪᱮᱫ? ᱜᱚᱲᱚᱣ ᱠᱚ ᱠᱷᱟᱡ ᱜᱮ ᱵᱮᱥ ᱜᱟᱱᱚᱜᱼᱟ᱾
ᱦᱳᱭ ᱦᱳᱭ᱾ ᱟᱨ ᱩᱱᱠᱩ ᱜᱚᱲᱚ ᱟᱠᱚ ᱠᱷᱟᱱ ᱟᱠᱚᱣᱟᱜ ᱟᱠᱚ ᱦᱚᱸᱠᱚ ᱦᱤᱡᱩᱜᱼᱟ ᱱᱤᱡᱤᱨᱟᱜ ᱨᱮ
ᱦᱩᱸ ᱟᱨ ᱛᱚᱵᱮ ᱟᱯᱮ ᱫᱚ ᱚᱱᱛᱮ? ᱟᱯᱮ ᱫᱚ ᱵᱤᱨ ᱫᱤᱥᱚᱢ ᱠᱷᱚᱱ ᱪᱮᱫ ᱪᱮᱫ ᱠᱚᱯᱮ ᱟᱹᱜᱩ ᱵᱟᱲᱟᱭ ᱜᱮᱭᱟ᱾
ᱵᱤᱫ ᱫᱤᱥᱚᱢ ᱠᱚ ᱥᱟᱦᱟᱱ ᱥᱟᱠᱟᱢ ᱢᱟᱱᱮ ᱟᱰᱤ ᱨᱚᱠᱚᱢᱟᱜ ᱜᱮᱞᱮ ᱧᱟᱢ ᱜᱮᱭᱟ ᱡᱚᱼᱵᱤᱞᱤ ᱠᱚᱦᱚᱸ ᱞᱮ ᱧᱟᱢᱟ ᱛᱮᱹᱨᱮᱹᱞ ᱛᱟᱨᱚᱵ᱾ ᱛᱟᱯᱚᱨᱮ ᱟᱨᱚ ᱢᱮᱱᱟᱜ ᱜᱮᱭᱟ ᱟᱭᱢᱟ ᱞᱮᱠᱟᱱᱟᱜ ᱡᱚᱢᱟᱜ ᱠᱚᱦᱚᱸ
ᱦᱩᱸ
ᱦᱮᱸᱱᱚᱝᱠᱟ ᱥᱟᱠᱟᱢ ᱥᱟᱠᱟᱢ ᱦᱮᱴᱮᱡ ᱚᱱᱟ ᱯᱟᱛᱲᱟ ᱞᱟᱹᱜᱤᱫ ᱛᱟᱯᱚᱨᱮ ᱚᱱᱠᱟ ᱛᱤᱨᱤᱞ ᱥᱟᱠᱟᱢ ᱦᱮᱴᱮᱡ ᱠᱚ ᱪᱟᱞᱟᱜ ᱪᱟᱞᱟᱜ ᱜᱮᱭᱟ ᱞᱮ᱾
ᱦᱩᱸ ᱟᱨ ᱢᱟᱛᱠᱚᱢ ᱦᱚᱸ ᱢᱮᱱᱟᱜᱼᱟ ᱟᱯᱮᱥᱮᱜ?
ᱦᱚᱸ ᱢᱟᱛᱠᱚᱢ ᱢᱮᱱᱟᱜᱼᱟ ᱢᱮᱱᱟᱜᱼᱟ᱾ ᱢᱮᱱᱟᱜ ᱫᱚ ᱢᱮᱱᱟᱜᱼᱟ ᱟᱫᱚ ᱟᱞᱮ ᱥᱮᱫ ᱫᱚ ᱢᱟᱱᱮ ᱢᱟᱛᱠᱚᱢ ᱫᱚ ᱠᱟᱹᱴᱤᱡ ᱠᱚᱢ ᱧᱚᱜ ᱜᱮᱭᱟ ᱩᱱᱟᱹᱜ ᱴᱟᱠ ᱫᱚ ᱵᱟᱱᱩᱜ ᱜᱮᱭᱟ ᱢᱟᱛᱠᱚᱢ ᱫᱚ ᱦᱟᱞᱠᱟ ᱠᱚᱨᱮ ᱢᱮᱱᱟᱜᱼᱟ ᱢᱟᱛᱠᱚᱢ
ᱟᱫᱚᱞᱤᱧ ᱟᱸᱡᱚᱢ ᱠᱟᱫᱟ ᱵᱚᱞᱮ ᱟᱯᱮ ᱢᱟ ᱢᱟᱛᱠᱚᱢ ᱨᱮᱭᱟᱜ ᱦᱟᱺᱰᱤ ᱦᱚᱸᱯᱮ ᱫᱚᱦᱚᱭ ᱜᱮᱭᱟ᱾
ᱦᱟᱺᱰᱤ ᱦᱚᱸ ᱫᱚᱦᱚᱭ ᱜᱮᱭᱟ ᱠᱚ ᱫᱚᱦᱚ ᱫᱚ
ᱦᱩᱸ᱾
ᱫᱚ
ᱟᱞᱮ ᱥᱮᱜ ᱢᱟ ᱦᱟᱸᱜ ᱱᱚᱛᱮ ᱢᱟ ᱢᱟᱛᱠᱚᱢ ᱫᱚ ᱵᱟᱹᱱᱩᱜ ᱫᱚ, ᱟᱫᱚ ᱚᱱᱟᱛᱮ ᱟᱞᱮ ᱫᱚ ᱚᱱᱟ ᱠᱷᱩᱫᱤ ᱪᱟᱣᱞᱤ ᱨᱮᱭᱟᱜ ᱜᱮᱞᱮ ᱫᱚᱦᱚ ᱵᱟᱲᱟᱭᱟ ᱫᱚᱦᱚ ᱫᱚ᱾ ᱮᱸ ᱡᱮᱞᱮᱠᱟ ᱮᱨᱚᱜ ᱠᱚᱨᱮ ᱡᱟᱱᱛᱷᱟᱲ ᱠᱚᱨᱮ,
ᱦᱮᱸ,
ᱚᱱᱟ ᱠᱚᱨᱮ ᱥᱚᱦᱨᱟᱭ ᱯᱚᱨᱚᱵᱽ ᱠᱚᱨᱮ ᱵᱟᱦᱟ ᱯᱚᱨᱚᱵᱽ ᱠᱚᱨᱮ᱾ ᱟᱫᱚ ᱚᱱᱟ ᱫᱚ ᱦᱟᱸᱜ ᱟᱞᱮ ᱫᱚ ᱠᱷᱩᱫᱤ ᱪᱟᱣᱞᱮ ᱨᱮᱭᱟᱜ ᱜᱮᱞᱮ ᱫᱚᱦᱚᱭᱟ᱾
ᱚᱱᱟ ᱦᱟᱺᱰᱤ ᱫᱚ ᱠᱷᱩᱫᱤ ᱪᱟᱣᱞᱮ ᱨᱮᱱᱟᱜ ᱜᱮᱞᱮ ᱫᱚᱦᱚᱭ ᱜᱮᱭᱟ ᱟᱞᱮ ᱦᱚᱸ, ᱟᱫᱚ ᱚᱱᱮ ᱡᱟᱦᱟᱸ ᱯᱟᱹᱣᱨᱟᱹ ᱠᱚ ᱞᱟᱹᱭᱟ ᱥᱮ, ᱦᱳᱭ ᱚᱱᱟ ᱚᱱᱟᱨᱮ ᱟᱨᱠᱤ ᱚᱱᱟ ᱢᱟᱛᱠᱚᱢ ᱫᱚᱠᱚ ᱞᱟᱜᱟᱣ ᱜᱮᱭᱟ᱾
ᱦᱚᱸ ᱟᱫᱚ ᱚᱱᱟ ᱯᱟᱹᱣᱨᱟᱹ ᱡᱮ ᱚᱱᱟ ᱫᱚ ᱱᱚᱛᱮ ᱚᱱᱟ ᱠᱷᱚᱫᱤ ᱨᱮᱭᱟᱜ ᱜᱮ ᱥᱤᱵᱤᱞᱟ ᱥᱮ ᱚᱱᱟ ᱫᱚ ᱡᱩᱫᱟᱹ ᱜᱤ ᱥᱤᱵᱤᱞᱟ?
ᱦᱩᱸ ᱚᱱᱟ ᱢᱟ ᱵᱟᱞᱤᱧ ᱞᱟᱹᱭ ᱫᱟᱲᱮᱭᱟᱜ ᱠᱟᱱᱟ ᱟᱹᱞᱤᱧ ᱫᱚ᱾
ᱵᱟᱝ ᱩᱱᱠᱩ ᱧᱩ ᱦᱚᱲ ᱡᱮ ᱧᱩ ᱦᱚᱲ ᱪᱮᱜ ᱞᱮᱠᱟ ᱠᱚ ᱞᱟᱹᱭ ᱵᱟᱲᱟ ᱠᱟᱜ ᱵᱮᱱᱟ?
ᱧᱩ ᱦᱚᱲ ᱵᱟᱹᱞᱤᱧ ᱟᱸᱡᱚᱢ ᱵᱟᱲᱟ ᱟᱠᱟᱜ ᱠᱚᱣᱟ ᱪᱮᱫ ᱞᱮᱠᱟ ᱪᱚᱝ᱾
ᱦᱩᱸ, ᱟᱯᱮ ᱥᱮᱜ ᱢᱟ ᱛᱟᱞᱤ ᱠᱚᱦᱚᱸ ᱢᱮᱱᱟᱜᱼᱟ ᱥᱮ ᱟᱫᱚ, ᱚᱱᱟ ᱨᱮᱭᱟᱜ ᱦᱚᱸ ᱡᱟᱹᱱᱤᱡ ᱚᱱᱟ ᱛᱟᱹᱲᱤ ᱠᱚᱯᱮ ᱵᱮᱱᱟᱣ ᱵᱟᱲᱟᱭ ᱜᱮᱭᱟ᱾
ᱛᱟᱞᱮ ᱠᱚ ᱢᱮᱱᱟᱜ ᱜᱮᱭᱟ ᱠᱤᱱᱛᱩ ᱛᱟᱲᱤ ᱫᱚ ᱵᱟᱠᱚ ᱵᱮᱱᱟᱣ ᱜᱮᱭᱟ ᱟᱞᱮ ᱥᱮᱜ ᱫᱚ᱾
ᱦᱚᱸ, ᱟᱞᱮ ᱥᱮᱜ ᱨᱮᱦᱚᱸ ᱠᱷᱤᱡᱩᱨ ᱠᱚ ᱢᱮᱱᱟᱜ ᱵᱟᱲᱟᱣᱟ ᱟᱫᱚ ᱥᱚᱢᱚᱭ ᱥᱚᱢᱚᱭ ᱨᱮ ᱚᱱᱠᱟ, ᱠᱷᱤᱡᱩᱨ ᱨᱮᱭᱟᱜ ᱠᱚ ᱵᱮᱱᱟᱣ ᱵᱟᱲᱟ ᱟᱠᱟᱫᱹᱜ ᱜᱮᱭᱟ ᱵᱮᱱᱟᱣ ᱵᱟᱲᱟᱭ ᱜᱮᱭᱟ ᱠᱚ᱾
ᱦᱳᱸᱠ
ᱦᱩᱸ᱾
ᱚᱸ ᱠᱷᱤᱡᱩᱨ ᱨᱮᱱᱟᱜ ᱜᱩᱲ ᱫᱚ ᱦᱩᱭᱩᱜ ᱟ ᱛᱚ ᱠᱷᱤᱡᱩᱨ ᱨᱮᱱᱟᱜ ᱫᱚ ᱜᱩᱲ ᱫᱚᱠᱚ ᱵᱮᱱᱟᱣ ᱜᱮᱭᱟ, ᱛᱚ ᱛᱟᱞᱮ ᱨᱮᱱᱟᱜ ᱚᱱᱟ ᱛᱟᱲᱤ ᱡᱟᱦᱟᱸ ᱠᱚ ᱞᱟᱹᱭᱟ, ᱚᱱᱟ ᱛᱟᱞᱮᱫᱚ ᱵᱮᱱᱟᱣ ᱫᱚ ᱵᱟᱟᱹᱞᱤᱧ ᱧᱮᱞ ᱟᱠᱟᱫ ᱠᱚᱣᱟ ᱟᱞᱮ ᱥᱮᱜ ᱫᱚ᱾ ᱠᱷᱤᱡᱩᱨ ᱨᱮᱱᱟᱜ ᱵᱚᱨᱚᱱ ᱜᱩᱲ ᱫᱚᱠᱚ ᱵᱮᱱᱟᱣ ᱜᱮᱭᱟ᱾
ᱦᱮᱸ ᱦᱮᱸ ᱚᱱᱮ ᱮᱸ ᱠᱷᱤᱡᱩᱨ ᱨᱮᱭᱟᱜ ᱫᱩᱨ ᱯᱮᱱ ᱞᱟᱹᱭ ᱠᱮᱫᱟ ᱟᱫᱚ ᱚᱱᱟ ᱛᱷᱚᱲᱟ ᱜᱟᱱ ᱞᱟᱹᱭ ᱧᱚᱜ ᱞᱤᱧᱟᱹ ᱥᱮ ᱪᱮᱫ ᱞᱮᱠᱟᱛᱮ ᱜᱩᱲ ᱦᱩᱭᱩᱜᱼᱟ᱾
ᱜᱩᱲ ᱫᱚ ᱚᱱᱮ ᱫᱟᱜᱽᱱᱚᱱᱮ ᱡᱟᱦᱟᱸ ᱠᱷᱤᱡᱩᱨ ᱫᱟᱨᱮ ᱥᱮ, ᱚᱱᱟ ᱠᱚ ᱦᱚᱭᱚᱭᱟᱠᱚ ᱦᱚᱭᱚ ᱠᱟᱛᱮᱜ ᱛᱟᱯᱚᱨᱮ ᱚᱱᱟᱨᱮ ᱚᱱᱮ, ᱴᱷᱤᱞᱤ ᱠᱚ ᱟᱛᱟᱝ ᱠᱟᱜᱼᱟ ᱵᱟᱠᱷᱟᱱ ᱫᱚ ᱚᱱᱠᱟ ᱢᱤᱫᱹᱜᱴᱮᱜ ᱪᱩᱠᱟᱹᱜ ᱛᱟᱦᱮᱱᱟ ᱚᱱᱠᱟ ᱠᱚ ᱚᱱᱟ ᱠᱚ, ᱟᱫᱚ ᱚᱱᱟ ᱢᱤᱫ ᱧᱤᱫᱟᱹ ᱠᱚ ᱫᱚᱦᱚᱭᱟ ᱢᱟᱱᱮ ᱛᱮᱦᱮᱧ, ᱟᱫᱚ ᱢᱟᱡᱟᱸᱡᱟᱱ ᱵᱮᱲᱟ ᱠᱚ ᱚᱱᱟ ᱠᱚ ᱟᱛᱟᱝ ᱦᱚᱴᱚ ᱠᱟᱫᱟᱜ᱾
ᱦᱮᱸ,
ᱛᱟᱯᱚᱨᱮ ᱟᱫᱚ ᱜᱟᱯᱟ ᱥᱮᱛᱟᱜ ᱨᱮ ᱯᱩᱨᱟᱹ ᱟᱹᱰᱤ ᱵᱷᱳᱨ ᱵᱷᱳᱨ ᱛᱮ ᱫᱚᱠᱚ ᱪᱟᱞᱟᱜᱼᱟ ᱚᱱᱟ᱾ ᱠᱚ ᱟᱜᱩᱭᱟ᱾ ᱦᱮᱸ ᱜᱚᱴᱟ ᱫᱟᱜᱽ ᱡᱟᱦᱟᱸ ᱥᱟᱱᱟᱢ ᱫᱟᱨᱮ ᱛᱤᱱᱟᱹᱜ ᱜᱟᱱ ᱫᱟᱨᱮ ᱨᱮᱠᱚ ᱛᱚᱞ ᱦᱚᱴᱚ ᱠᱟᱫᱟ ᱠᱚ, ᱥᱟᱱᱟᱢᱟᱜ ᱠᱚ ᱟᱬᱜᱚ ᱟᱹᱜᱩᱭ, ᱛᱟᱯᱚᱨᱮ ᱚᱸᱰᱮ ᱢᱤᱫᱴᱟᱝ ᱟᱹᱰᱤ ᱢᱟᱨᱟᱝ ᱟ ᱤᱭᱟᱹ ᱞᱮᱠᱟ ᱛᱟᱦᱮᱱᱟ ᱴᱤᱝ ᱨᱮᱱᱟᱜ ᱠᱟᱱᱟ ᱚᱱᱟ ᱫᱚ᱾ ᱪᱮᱫ ᱨᱮᱱᱟᱜ ᱠᱟᱱᱟ ᱴᱷᱤᱠ ᱵᱟᱹᱞᱤᱧ ᱞᱟᱹᱭ ᱫᱟᱲᱮᱭᱟᱜ ᱠᱟᱱᱟ ᱚᱱᱠᱟ ᱟᱹᱰᱤ ᱢᱟᱨᱟᱝ ᱧᱚᱜ ᱜᱮᱭᱟ᱾ ᱟᱫᱚ ᱚᱱᱠᱟ ᱟᱹᱰᱤ ᱢᱟᱨᱟᱝ ᱪᱩᱞᱦᱟᱹ ᱛᱟᱦᱮᱱᱟ ᱟᱨ ᱚᱱᱟ ᱨᱮᱠᱚ ᱚᱱᱟ ᱚᱱᱟ ᱠᱚ, ᱪᱚᱫᱟᱭᱟ ᱠᱚ ᱛᱟᱨᱯᱚᱨ,
ᱦᱮᱸ᱾
ᱚᱱᱟ ᱡᱟᱦᱟᱸ ᱚᱱᱟ ᱠᱷᱤᱡᱩᱨ ᱫᱟᱜ ᱥᱮ ᱚᱱᱟ ᱠᱚ ᱫᱩᱞᱟ ᱾
ᱦᱮᱸ ᱦᱮᱸ ᱾ ᱤᱱᱠᱟ ᱞᱮᱠᱟᱛᱮ ᱜᱩᱨ ᱦᱩᱭᱩᱜᱼᱟ ᱠᱮᱴᱮᱡ ᱞᱮᱱᱠᱷᱟᱱ ᱾ ᱦᱮᱸ ᱟᱫᱚ ᱚᱱᱟ ᱫᱚ ᱚᱱᱟ ᱫᱚ ᱟᱡ ᱛᱮᱜᱮ ᱠᱮᱴᱮᱡᱚᱜᱼᱟ ᱥᱮ ᱜᱷᱟᱱᱴᱟ ᱠᱮᱴᱮᱡ ᱡᱟᱹᱨᱩᱲᱟ ᱾
ᱜᱷᱚᱱᱴᱟ ᱜᱷᱚᱱᱴᱟ ᱭᱟᱠᱚ ᱜᱷᱚᱱᱴᱟ
ᱦᱮᱸ ᱾ ᱟᱹᱰᱤ ᱦᱟᱦᱟᱲᱟ ᱞᱤᱧ ᱟᱸᱡᱚᱢ ᱠᱮᱫᱟ ᱟᱹᱞᱤᱧ ᱱᱚᱛᱮ ᱢᱟ ᱵᱟᱠᱚ ᱵᱮᱱᱟᱣ ᱵᱟᱲᱟᱭᱟ ᱛᱚ ᱾
ᱟᱪᱪᱷᱟ ᱟᱪᱪᱷᱟ ᱾
ᱚᱱᱟᱛᱮ, ᱟᱨ ᱪᱮᱫ ᱠᱚ ᱯᱮ ᱵᱮᱱᱟᱣ ᱵᱟᱲᱟᱭᱜᱮ? ᱦᱮᱞᱳ ᱾ ᱦᱟᱸ, ᱵᱟᱝ ᱟᱸᱡᱚᱢᱚᱜ ᱠᱟᱱᱟ ᱟᱹᱞᱤᱧᱟᱜ?
ᱦᱮᱸ, ᱪᱮᱫ ᱞᱮᱠᱟ?
ᱨᱚᱲ ᱵᱟᱝ ᱟᱸᱡᱚᱢᱚᱜ ᱠᱟᱱᱟ?
ᱟᱪᱪᱷᱟ ᱛᱷᱚᱲᱟ ᱜᱟᱱ ᱱᱮᱴᱣᱟᱹᱨᱠ ᱯᱨᱚᱵᱽᱞᱮᱢ ᱛᱟᱦᱮᱸᱜ ᱠᱟᱱᱟ ᱾
ᱢᱮᱱᱫᱟᱞᱤᱧ ᱡᱮ ᱠᱷᱤᱡᱩᱨ ᱜᱮᱭᱟ, ᱟᱨ ᱟᱨ ᱪᱮᱫ ᱪᱮᱫ? ᱦᱟᱹᱠᱩ ᱠᱷᱚᱱ ᱪᱮᱫ ᱠᱚᱯᱮ ᱵᱮᱱᱟᱣ ᱵᱟᱲᱟᱭ ᱜᱮᱭᱟ?
ᱟᱨ ᱵᱟᱝ ᱮᱴᱟᱜᱟᱜ ᱫᱚ ᱪᱮᱫ ᱦᱚᱸ ᱵᱟᱝ ᱚᱱᱠᱟ ᱫᱚ ᱵᱟᱝ ᱵᱮᱱᱟᱣ ᱦᱩᱭᱩᱜ ᱜᱮᱭᱟ ᱠᱷᱤᱡᱩᱨ ᱨᱮᱱᱟᱜ ᱜᱮ ᱟᱨᱠᱤ ᱜᱩᱲ ᱜᱮ ᱥᱩᱫᱷᱩ ᱟᱫᱚ ᱮᱴᱟᱜᱟᱜ ᱫᱚ ᱚᱱᱠᱟ ᱫᱚ ᱵᱮᱱᱟᱣ ᱫᱚ ᱵᱟᱝ ᱧᱮᱞ ᱦᱩᱭ ᱟᱠᱟᱱᱟ ᱟᱞᱮ ᱥᱮᱫ ᱫᱚ ᱾
ᱦᱩᱸ ᱾ ᱱᱚᱛᱮ ᱫᱚ ᱟᱞᱮ ᱫᱚ ᱚᱱᱟ ᱠᱷᱤᱡᱩᱨ ᱥᱟᱠᱟᱢ ᱨᱮᱭᱟᱜ ᱚᱱᱟ ᱯᱟᱹᱴᱭᱟᱹᱜ ᱦᱚᱞᱮ ᱜᱟᱞᱟᱝ ᱜᱮᱭᱟ, ᱛᱤᱭᱳᱜ ᱠᱟᱛᱮ ᱚᱱᱟ ᱥᱟᱠᱟᱢ ᱛᱮ ᱟᱸ ᱱᱟᱠᱤ ᱛᱟᱹ ᱞᱮᱠᱟ ᱜᱮ ᱪᱷᱟᱰᱟᱣ ᱠᱟᱛᱮᱜ ᱪᱤᱨᱟᱹ ᱠᱟᱛᱮᱜ ᱚᱱᱟᱞᱮ ᱯᱟᱹᱴᱭᱟᱹ ᱦᱚᱞᱮ ᱜᱟᱞᱟᱝ ᱵᱟᱲᱟᱭ ᱜᱮᱭᱟ ᱾
ᱚ ᱦᱮᱸ ᱦᱮᱸ ᱚᱱᱟ ᱢᱟ ᱦᱮᱸ ᱟᱞᱮ ᱥᱮᱜ ᱦᱚᱸᱠᱚ ᱜᱟᱞᱟᱝ ᱜᱮᱭᱟ ᱾ ᱟᱨ ᱯᱟᱹᱴᱤᱭᱟᱹ ᱫᱚ ᱟᱞᱮ ᱥᱮᱜ ᱠᱚ ᱜᱟᱞᱟᱝ ᱜᱮᱭᱟ ᱚᱱᱟ ᱠᱷᱤᱡᱩᱨ ᱡᱟᱦᱟ ᱚᱱᱟ ᱠᱤᱛᱟᱹ ᱨᱮᱱᱟᱜ ᱛᱚ ᱾
ᱦᱩᱸ ᱾ ᱛᱚᱵᱮ ᱟᱵᱮᱱ ᱦᱚᱵᱮᱱ ᱥᱮᱬᱟ ᱠᱟᱜ ᱜᱮᱭᱟ ᱥᱮ? ᱜᱮᱭᱟᱵᱮᱱ ᱡᱟᱹᱱᱤᱡ
ᱵᱟᱝ ᱵᱟᱝ ᱵᱟᱞᱤᱧ ᱥᱮᱬᱟ ᱟᱠᱟᱫᱟ ᱾
ᱦᱢ, ᱟᱹᱞᱤᱧ ᱫᱚ ᱱᱟᱦᱟᱜ ᱥᱮᱬᱟ ᱫᱚᱞᱤᱧ ᱥᱮᱬᱟ ᱠᱟᱜ ᱜᱮᱭᱟ ᱾
ᱟᱪᱪᱷᱟ ᱟᱪᱪᱷᱟ, ᱦᱳᱭ ᱡᱮᱢᱚᱱ ᱟᱨ ᱚᱱᱟ ᱥᱟᱜᱟᱜ ᱨᱮᱱᱟᱜ ᱡᱟᱦᱟᱸ ᱡᱚᱱᱚᱜ ᱠᱚ ᱵᱮᱱᱟᱣ ᱜᱮᱭᱟ, ᱟᱯᱮ ᱥᱮᱫ ᱠᱚ ᱵᱮᱱᱟᱣ ᱜᱮᱭᱟ ᱥᱮ ᱵᱟᱝ? ᱪᱮᱫ ᱠᱚᱨᱮᱱᱟᱜ ᱡᱚᱱᱚᱜ ᱠᱚ ᱵᱮᱱᱟᱣᱟ ᱚᱱᱛᱮ ᱫᱚ?
ᱦᱩᱸ ᱵᱮᱱᱟᱣ ᱜᱮ ᱾ ᱟᱞᱮ ᱢᱟ ᱱᱚᱛᱮ ᱢᱟ
ᱩᱸ ᱟᱞᱮᱥᱮᱫ ᱫᱚ ᱥᱟᱜᱟᱜ ᱨᱮᱱᱟᱜ ᱠᱚ ᱵᱮᱱᱟᱣ ᱜᱮᱭᱟ, ᱡᱚᱱᱚᱜ ᱛᱟᱨᱯᱚᱨᱮ ᱠᱟᱹᱥᱤ ᱡᱟᱦᱟᱸ ᱠᱟᱹᱥᱤ ᱫᱚ ᱵᱟᱝ ᱠᱩᱪᱤ ᱠᱚ ᱞᱟᱹᱭᱟ, ᱠᱩᱪᱤ ᱛᱟᱯᱚᱨᱮ ᱟᱨ ᱥᱤᱨᱚᱢ
ᱦᱢ, ᱟᱞᱮ ᱥᱮᱫ ᱫᱚ ᱱᱟᱦᱟᱜ ᱚᱱᱟ ᱚᱱᱟ ᱩᱥᱩᱞ ᱥᱟᱜᱟᱜ ᱫᱚ ᱱᱟᱦᱟᱜ ᱟᱞᱮᱥᱮᱫ ᱫᱚ ᱵᱟᱹᱱᱩᱜᱼᱟ ᱟᱫᱚ ᱚᱱᱟ ᱥᱤᱨᱚᱢ ᱠᱚᱜᱮ ᱞᱮ ᱟᱹᱜᱩᱭ ᱜᱮᱭᱟ ᱚᱱᱟᱜᱮ ᱛᱟᱥᱮ ᱨᱮᱦᱚᱲ ᱠᱟᱛᱮᱜ ᱛᱟᱥᱮ ᱜᱚᱥᱚ ᱧᱚᱜ ᱠᱟᱛᱮᱫ ᱚᱱᱟ ᱜᱮᱞᱮ ᱜᱟᱞᱟᱝ-ᱟ, ᱟᱨ ᱫᱟᱜ ᱨᱮᱥᱮ ᱫᱟᱜ ᱚᱱᱟ ᱩᱥᱩᱞ ᱩᱥᱩᱞ ᱥᱮ ᱚᱱᱮ ᱥᱟᱜᱟᱫ ᱟᱫᱚ ᱵᱟᱹᱱᱩᱜ-ᱟ, ᱮᱱᱦᱚᱸ ᱥᱤᱨᱚᱢ ᱡᱚᱱᱚᱜ ᱡᱚᱜ ᱪᱟᱞ ᱛᱟᱦᱚᱞᱮ ᱚᱱᱟ ᱦᱩᱰᱨᱟ ᱠᱟᱛᱮᱜ ᱚᱱᱟ ᱜᱮ ᱥᱟᱯᱷᱟ ᱠᱟᱛᱮᱜ ᱛᱚᱞ ᱠᱟᱛᱮᱜ ᱤᱱᱟᱹ ᱛᱮᱦᱚ ᱞᱮ ᱡᱚᱜ ᱵᱟᱲᱟᱭ ᱜᱮᱭᱟ ᱡᱚᱜ ᱫᱚ ᱟᱯᱲᱮᱜ ᱞᱮᱠᱟ ᱵᱟᱹᱱᱩᱜ-ᱟ ᱾
ᱟᱪᱪᱷᱟ, ᱟᱨ ᱱᱚᱜᱼᱚᱭ ᱡᱮᱢᱚᱱ ᱮᱫ ᱢᱟᱱᱮ ᱚᱱᱠᱟ ᱧᱮᱞ ᱵᱟᱲᱟ ᱦᱩᱭ ᱠᱟᱱᱟ ᱚᱱᱮ ᱠᱷᱤᱡᱩᱨ ᱢᱟᱱᱮ ᱠᱷᱤᱡᱩᱨ ᱨᱮᱱᱟᱜ ᱢᱟᱱᱮ ᱪᱮᱜ ᱠᱟᱱᱟᱜ ᱠᱷᱤᱡᱩᱨ ᱠᱟᱱᱟ ᱡᱮ ᱚᱱᱟ ᱫᱚ ᱟᱠᱷᱟᱱ ᱵᱟᱹᱞᱤᱧ ᱞᱟᱹᱭ ᱫᱟᱲᱮᱭᱟᱜ ᱠᱟᱱᱟ ᱾ ᱮ ᱚᱱᱟ ᱨᱮᱱᱟᱜ ᱦᱚᱸᱠᱚ ᱡᱚᱱᱚᱠ ᱜᱮᱭᱟ ᱚᱱᱟ ᱠᱚ ᱧᱮᱞ ᱵᱟᱲᱟᱣ ᱠᱟᱫᱟ ᱵᱤᱱ ᱥᱮ ᱵᱟᱝ?
ᱦᱮᱸ ᱧᱮᱞ ᱵᱟᱲᱟ ᱜᱮ ᱚᱱᱟ ᱦᱚᱸ ᱾ ᱟᱨ ᱡᱟᱹᱥᱛᱤ ᱠᱟᱭᱛᱮ ᱱᱚᱛᱮ ᱫᱚ, ᱚᱱᱟ ᱤᱭᱟᱹ ᱱᱟᱨᱠᱳᱚᱞ ᱨᱮᱭᱟᱜ ᱱᱟᱦᱟᱜ ᱾ ᱧᱮᱞ ᱵᱮᱱᱟᱣ ᱵᱟᱲᱟ ᱥᱮ ᱧᱮᱞ ᱵᱟᱲᱟ ᱨᱮᱦᱚᱸ ᱚᱱᱟᱜᱮ ᱰᱷᱮᱨ ᱫᱚ ᱢᱮᱱᱟᱜᱼᱟ ᱾
ᱟᱪᱪᱷᱟ ᱟᱪᱪᱷᱟ ᱾
ᱦᱳᱭ ᱾
ᱚᱱᱟ, ᱚᱱᱟ ᱛᱮᱜᱮ ᱦᱩᱸ ᱦᱩᱸ ᱦᱩᱸ, ᱦᱮᱛᱚ ᱴᱷᱤᱠ ᱜᱮᱭᱟ ᱛᱚᱵᱮ ᱱᱚᱝᱠᱟ ᱜᱮ ᱯᱚᱨᱮᱛᱮ ᱟᱨᱦᱚᱸ ᱱᱟ ᱜᱚᱞᱯᱷᱚ ᱦᱩᱭᱩᱜᱼᱟ ᱾
ᱯᱚᱨᱮ ᱛᱮ ᱦᱟᱸᱜ ᱵᱮᱱ ᱠᱚᱞᱟ ᱾
ᱴᱷᱤᱠ ᱜᱮᱭᱟ ᱛᱚᱵᱮ ᱾